ᱦᱩᱸ ᱦᱮᱞᱳ,
ᱦᱮᱸ ᱜᱚᱢᱠᱮ ᱱᱟᱯᱟᱭ ᱵᱟᱲᱟ ᱜᱮᱛᱚ?
ᱦᱩᱸ ᱱᱟᱯᱟᱭ ᱵᱟᱲᱟ ᱜᱮ
ᱟᱨ ᱪᱮᱫ ᱠᱚ ᱪᱤᱠᱟᱹ ᱰᱟᱲᱟ ᱦᱩᱭᱩᱜ ᱠᱟᱱᱟ?
ᱤᱠᱟᱹ ᱪᱮᱫ ᱦᱚᱸ ᱵᱟᱝᱜᱮ ᱱᱚᱭ ᱨᱚᱦᱚᱭ ᱨᱚᱦᱚᱭ ᱠᱚᱞᱮ ᱮᱦᱚᱵ ᱟᱠᱟᱜ ᱦᱟᱸᱜ ᱠᱷᱮᱛ ᱥᱮᱫ ᱨᱮᱜᱮ ᱢᱮᱱᱟᱜ ᱞᱮᱧᱟᱹ᱾
ᱛᱟᱦᱚᱞᱮ ᱫᱟᱜ ᱠᱚ ᱞᱟᱜᱟᱣ ᱠᱟᱱᱟ ᱠᱷᱮᱛ ᱠᱚᱨᱮ?
ᱩᱸ-ᱩᱸᱦᱚᱞᱟ ᱢᱟᱫᱮᱨ ᱠᱷᱚᱱᱟᱜ ᱫᱟᱜ ᱵᱟᱲᱟ ᱠᱮᱫᱟ ᱫᱟᱜ ᱡᱟᱹᱲᱤ ᱵᱟᱲᱟ ᱜᱚᱫ ᱠᱮᱫᱛᱮ ᱦᱟᱸᱜ ᱟᱫᱚ ᱦᱟᱸᱜ ᱞᱮ ᱨᱚᱦᱚᱭ ᱞᱮ ᱫᱷᱩᱨᱟᱹᱣ ᱜᱚᱫ ᱠᱟᱱᱟ ᱾
ᱟᱪᱪᱷᱟ ᱚᱱᱠᱟ ᱟᱯᱮ ᱥᱮᱱ ᱱᱟᱦᱜ ᱫᱟᱜ ᱡᱟᱹᱲᱤ ᱠᱚᱫᱚ ᱚᱠᱟᱞᱮ ᱞᱮᱠᱟ?
ᱫᱟᱜ ᱱᱚᱜᱼᱚᱭ ᱱᱚᱛᱮ ᱦᱚᱸ ᱫᱟᱜ ᱵᱟᱲᱟ ᱜᱚᱫ ᱠᱟᱫ ᱜᱮᱭᱟ ᱱᱚᱜᱼᱚᱭ᱾ ᱥᱤᱭᱩᱜ ᱠᱚᱠᱚ ᱮᱦᱚᱵ ᱜᱚᱫ ᱟᱠᱟᱫ ᱜᱮᱭᱟ᱾
ᱱᱚᱛᱮ ᱦᱚᱸ᱾
ᱦᱟᱹᱠᱩ ᱠᱚ ᱧᱟᱢ ᱵᱟᱲᱟᱜ ᱠᱟᱱᱟ ᱥᱮ ᱵᱟᱝ?
ᱚ ᱱᱮᱜᱼ ᱮ ᱛᱚ ᱫᱟᱜ ᱢᱟ ᱦᱮᱡ ᱟᱠᱟᱱᱟ ᱦᱟᱜ᱾ ᱦᱟᱹᱠᱩ ᱫᱚ ᱚᱱᱠᱟ ᱢᱟ ᱵᱟᱝᱠᱚ ᱵᱩᱡᱷᱟᱹᱜ ᱠᱟᱱᱟ, ᱫᱟᱜ ᱠᱚᱨᱮ᱾ ᱟᱫᱚ ᱱᱮ ᱟᱫᱟᱱ ᱛᱚᱸᱵᱟᱜ ᱦᱟᱹᱠᱩ ᱡᱟᱦᱟᱸ ᱛᱟᱦᱮᱸ ᱠᱟᱱᱟ ᱩᱱ ᱚᱱᱟ ᱠᱚᱨᱮ ᱦᱟᱹᱠᱩ ᱛᱟᱦᱮᱸ ᱠᱟᱱᱟ ᱩᱱᱠᱩ ᱜᱮᱠᱚ ᱩᱰᱩᱠ ᱵᱟᱲᱟᱜ ᱠᱟᱱᱟ
ᱟᱪᱪᱷᱟ ᱮᱸ ᱟᱪᱪᱷᱟ ᱥᱮᱬᱟ ᱥᱮᱬᱟ ᱦᱟᱹᱠᱩ ᱠᱚ
ᱥᱮᱬᱟ ᱦᱟᱹᱠᱩ ᱫᱚ ᱠᱚᱢ ᱦᱟᱸᱜ ᱠᱟᱹᱴᱤᱡ ᱠᱚ ᱫᱚ ᱤᱭᱟᱹᱜ ᱟᱠᱚ ᱛᱚ ᱟᱨ ᱥᱮᱬᱟ ᱦᱟᱹᱠᱩ ᱢᱟᱛᱚᱢ ᱩᱱᱠᱩ ᱢᱟ ᱦᱟᱸᱜ ᱮᱠᱞᱟ ᱜᱮ ᱫᱚᱞ ᱵᱷᱟᱹᱜᱤᱭᱟᱹ ᱫᱚ ᱵᱟᱝ
ᱦᱩᱸ ᱦᱩᱸ ᱢᱤᱫᱴᱟᱝ ᱫᱚ ᱱᱚᱝᱠᱟ ᱢᱤᱫᱴᱟᱝ ᱩᱰᱩᱠ ᱞᱮᱱᱠᱷᱟᱱ ᱩᱱᱤᱭᱟᱜ ᱯᱤᱪᱷᱞᱟᱹ ᱯᱤᱪᱷᱞᱟᱹ ᱛᱮ ᱠᱚ ᱚᱱᱮ ᱵᱟᱵᱮᱨ ᱞᱮᱠᱟ ᱠᱚ ᱛᱤᱨᱭᱟᱹᱶ ᱠᱚᱜᱼᱟ ᱦᱟᱸᱜ
ᱦᱮᱸ,
ᱛᱟᱦᱚᱞᱮ ᱠᱷᱟᱱ ᱫᱚ ᱦᱟᱸᱜ ᱨᱚᱦᱚᱭ ᱠᱚ ᱫᱚ ᱚᱯᱮᱥᱮᱱ ᱦᱟᱜ ᱟᱣᱨᱤ ᱜᱮ
ᱦᱮᱸ ᱟᱹᱣᱨᱤᱭᱟᱜ-ᱟ ᱱᱮᱜ-ᱮ ᱥᱤ ᱵᱟᱲᱟ ᱠᱚ ᱪᱟᱞᱟᱜ ᱠᱟᱱᱟ ᱱᱤᱛᱚᱜ ᱮᱠᱷᱟᱱ ᱥᱤ ᱠᱚ ᱪᱟᱞᱟᱜ ᱠᱟᱱ ᱜᱮᱭᱟ ᱟᱨ ᱵᱟᱨᱥᱤᱧ ᱯᱮ ᱠᱷᱟᱱ ᱜᱮ ᱦᱚᱭᱛᱚ ᱮᱦᱚᱵ ᱜᱚᱫ ᱟᱠᱚ ᱨᱚᱦᱚᱭ ᱠᱚ ᱫᱚ ᱦᱟᱸᱜ
ᱟᱪᱪᱷᱟ ᱦᱳᱭ ᱦᱳᱭ ᱟᱯᱮ ᱥᱮᱱ ᱫᱚ ᱛᱚᱵᱮ ᱛᱚᱲᱟ ᱠᱚ ᱫᱚ ᱛᱤᱱᱟᱹᱜ ᱫᱷᱟᱣ ᱜᱟᱱ ᱠᱚ ᱜᱤᱰᱤ ᱵᱟᱲᱟᱭᱟ
ᱜᱤᱨᱤ ᱫᱚ ᱦᱟᱸᱜ ᱟᱫᱷᱟᱱ ᱠᱚ ᱫᱚ ᱢᱟᱱᱮ ᱢᱟᱲᱟᱝ ᱜᱷᱩᱴᱩ ᱨᱮ ᱠᱚ ᱜᱤᱰᱤ ᱜᱮᱭᱟ ᱟᱨ ᱟᱫᱷᱟᱱ ᱠᱚ ᱫᱚ ᱫᱟᱜ ᱨᱮ ᱢᱟᱱᱮ ᱜᱤᱰᱤ ᱜᱮᱭᱟ ᱠᱚ ᱟᱨ ᱠᱤ
ᱟᱪᱪᱷᱟ ᱜᱟᱹᱦᱤᱨ ᱜᱟᱹᱦᱤᱨ ᱵᱟᱹᱫᱽ ᱜᱟᱹᱦᱤᱨ ᱵᱟᱹᱫᱽ ᱵᱟᱠᱷᱨᱟ ᱛᱮ ᱦᱟᱸᱜ
ᱦᱮᱸ ᱦᱮᱸ
ᱟᱞᱮ ᱥᱮᱱ ᱦᱚᱸ ᱚᱱᱠᱟ ᱜᱮ ᱦᱟᱜ ᱱᱤᱛᱚᱜ ᱫᱚ ᱦᱟᱸᱜ ᱜᱷᱩᱴᱩ ᱨᱮᱭᱟᱜᱼᱫ ᱦᱚ ᱵᱟᱞᱮ ᱨᱚᱦᱚᱭ ᱦᱟᱛᱟᱨᱮᱜ-ᱟ ᱾ ᱱᱤᱛᱚᱜ ᱫᱚ ᱜᱟᱹᱦᱤᱨ ᱨᱮᱭᱟᱜ ᱜᱮ ᱦᱟᱸᱜ ᱞᱮ ᱨᱚᱦᱚᱭ ᱦᱟᱛᱟᱨᱮᱜ -ᱟ ᱜᱷᱩᱴᱩ ᱨᱮᱭᱟᱜ ᱫᱚ ᱦᱟᱸᱜ ᱯᱚᱨᱮ ᱛᱮᱞᱮ ᱜᱤᱲᱤ ᱠᱟᱜᱼᱟ ᱟᱫᱚ ᱚᱱᱟ ᱫᱚᱜ ᱟᱹᱣᱨᱤ ᱩᱰᱩᱚᱜᱼᱟ ᱦᱟᱜ ᱟᱫᱚ ᱜᱟᱹᱦᱤᱨ ᱨᱮᱭᱟᱜ ᱩᱰᱩᱠ ᱠᱟᱱ ᱛᱮᱸᱫ ᱟᱫᱚ ᱚᱱᱟ ᱜᱮᱞᱮ ᱨᱚᱦᱚᱭᱮᱜᱼᱟ ᱱᱤᱛᱚᱜ
ᱦᱸ ᱦᱮᱸ
ᱦᱮᱸ ᱟᱪᱪᱷᱟ ᱟᱯᱮ ᱥᱮᱱᱟᱜ ᱜᱚᱝᱠᱮ ᱛᱚᱵᱮ ᱢᱩᱞᱭᱤᱭᱟᱹ ᱠᱚ ᱫᱚ ᱦᱟᱸᱜ ᱠᱚ ᱧᱟᱢᱚᱜ ᱠᱟᱱᱟ ᱥᱮ ᱚᱱᱠᱟ ᱦᱟᱱᱛᱮ ᱱᱟᱛᱮ ᱠᱷᱚᱱᱟᱜ ᱜᱮ ᱯᱮᱲᱟ ᱯᱟᱹᱲᱦᱟᱹ ᱠᱚᱯᱮ ᱟᱹᱜᱩᱭᱮᱫ ᱠᱚᱛᱮᱯᱮ ᱨᱚᱦᱚᱭ ᱦᱚᱪᱚᱭᱮᱫ ᱠᱚᱣᱟ
ᱫᱚ ᱦᱟᱸᱜ ᱱᱤᱛᱚᱜ ᱫᱚ ᱦᱟᱸᱜ ᱢᱟᱱᱮ ᱯᱟᱹᱭᱞᱳ ᱯᱟᱹᱭᱞᱳ ᱫᱚ ᱦᱟᱸᱜ ᱱᱤᱛᱚᱜ ᱫᱚ ᱦᱟᱸᱜ ᱧᱟᱢᱚᱜ ᱜᱮᱭᱟ ᱠᱚ ᱦᱟᱸᱜ ᱠᱩᱢᱤᱭᱟᱹ ᱠᱚ ᱟᱨ ᱡᱚᱠᱷᱚᱱ ᱥᱟᱹᱨᱫᱤ ᱜᱚᱫᱚᱜᱼᱟ ᱦᱟᱸᱜ ᱛᱚᱠᱷᱚᱱ ᱫᱚ ᱦᱟᱸᱜ ᱦᱟᱱᱛᱮ ᱱᱟᱛᱮ ᱠᱚ ᱪᱟᱞᱟᱣ ᱜᱚᱫᱚᱜᱼᱟ ᱛᱚ ᱠᱟᱹᱢᱤᱭᱟᱹ ᱠᱚ
ᱦᱩᱸ ᱦᱩᱸ
ᱢᱮ ᱯᱨᱚᱛᱷᱚᱢ ᱯᱨᱚᱛᱷᱚᱢ ᱫᱚ ᱩᱱᱟᱹᱜ ᱫᱚ ᱵᱟᱝ ᱚᱥᱩᱵᱤᱫᱟᱜᱼᱟ ᱟᱨ ᱨᱚᱦᱚᱭ ᱠᱚᱦᱚᱸ ᱛᱩᱫ ᱨᱚᱦᱚᱭ ᱠᱚ ᱟᱫᱚ ᱡᱚᱠᱷᱚᱱ ᱜᱮ ᱦᱟᱸᱜ ᱥᱟᱹᱨᱫᱤ ᱜᱚᱫᱚᱜᱼᱟ ᱦᱟᱸ ᱨᱚᱦᱚᱭ ᱠᱚ ᱛᱩᱫ ᱨᱚᱦᱚᱭ ᱠᱚ ᱛᱚᱠᱷᱚᱱ ᱜᱮ ᱦᱟᱸᱜ ᱠᱟᱹᱴᱤᱡ ᱠᱟᱹᱢᱤᱭᱟᱹ ᱠᱚ ᱴᱟᱱ ᱯᱩᱲᱤᱱ ᱟᱨᱠᱤ ᱢᱟᱱᱮ ᱚᱠᱟᱴᱷᱮᱱ ᱪᱟᱞᱟᱜ ᱚᱠᱟ ᱚᱱᱮ ᱚᱱᱠᱟ
ᱦᱮᱸ ᱱᱮᱛᱟᱨ ᱢᱟᱟᱸᱜ ᱚᱱᱠᱟᱜᱮᱛᱚ ᱡᱷᱚᱛᱚ ᱦᱚᱲᱟᱜ ᱡᱩᱫᱤ ᱢᱤᱫ ᱞᱟᱜᱟᱛᱟᱨ ᱛᱮ ᱦᱟᱸᱜ ᱨᱚᱦᱚᱭ ᱠᱚ ᱮᱦᱚᱵ ᱞᱮᱱᱠᱷᱟᱱ ᱦᱟᱸᱜ ᱢᱩᱞᱭᱟᱹ ᱠᱚ ᱢᱟ ᱥᱚᱴᱷᱤᱠ ᱢᱟ ᱵᱟᱠᱚ ᱧᱟᱢᱚᱜᱼᱟ ᱦᱟᱜ ᱠᱷᱟᱱ
ᱦᱮᱸ
ᱫᱚ ᱦᱟᱸᱜ ᱚᱱᱠᱟ ᱛᱮᱢᱟ ᱱᱤᱡᱮ ᱚᱲᱟᱜ ᱨᱮᱜᱮ ᱡᱟᱜᱮ ᱯᱷᱮᱢᱮᱞᱤ ᱵᱟᱨ ᱦᱚᱲ ᱥᱮ ᱯᱮ ᱦᱚᱲ ᱜᱟᱱ ᱢᱮᱱᱟᱜ ᱟᱠᱟᱫ ᱢᱮᱭᱟ ᱟᱫᱚ ᱩᱱᱠᱩ ᱩᱱᱠᱩ ᱛᱮ ᱦᱟᱸᱜ ᱛᱚ ᱨᱚᱦᱚᱭ ᱨᱮᱦᱚᱸ ᱛᱚ ᱮᱦᱚᱵ ᱨᱮᱦᱚᱸ ᱛᱚ ᱮᱦᱚᱵ ᱠᱟᱜ ᱦᱩᱭᱩᱜᱼᱟ
ᱦᱮᱸ
ᱵᱟᱢ ᱨᱚᱦᱚᱭ ᱛᱮ ᱦᱚᱸᱚᱢ ᱡᱚᱢᱟᱢ ᱦᱟᱜᱠᱷᱟᱱ ᱪᱮᱫ ᱦᱟᱸᱜ
ᱠᱟᱛᱷᱟ ᱫᱚ ᱚᱱᱟ ᱜᱮ
ᱟᱵᱚ ᱮᱢᱱᱤᱛᱮ ᱨᱮᱸᱜᱮᱡ ᱛᱮᱢᱟ ᱛᱟᱦᱮᱸ ᱦᱚᱸᱵᱚᱱ ᱛᱟᱦᱮᱸ ᱯᱟᱹᱨᱠᱟᱹᱣ ᱜᱮ ᱠᱤᱱᱛᱩ ᱟᱫᱚ ᱡᱚᱢ ᱵᱟᱝᱠᱷᱟᱱ ᱡᱟᱦᱟᱱᱟᱜ ᱠᱮᱴᱮᱡ ᱧᱚᱜ ᱵᱟᱝ ᱵᱩᱡᱷᱟᱹᱜᱼᱟ ᱥᱮ ᱫᱟᱲᱮ ᱧᱚᱜ ᱵᱟᱝ ᱵᱩᱡᱷᱟᱹᱜᱼᱟ
ᱦᱮᱸ
ᱟᱫᱚ ᱦᱚᱲ ᱴᱷᱮᱱ ᱫᱚ ᱛᱤᱱᱟᱹᱜ ᱜᱟᱱ ᱠᱟᱹᱢᱤ ᱠᱟᱛᱮᱫ ᱦᱟᱜ ᱠᱟᱹᱣᱰᱤ ᱠᱚᱫᱚ ᱵᱚᱱ ᱟᱨᱡᱟᱣ ᱫᱟᱲᱮᱭᱟᱜᱼᱟ
ᱦᱳᱭ ᱦᱳᱭ
ᱟᱵᱚᱣᱟᱜ ᱠᱟᱹᱣᱰᱤ ᱪᱮᱛᱟᱱ ᱨᱮᱜᱮ ᱡᱚᱛᱚᱱᱟᱜ ᱱᱤᱨᱵᱷᱚᱨ ᱛᱟᱵᱚᱱ
ᱦᱮᱸ
ᱠᱟᱹᱣᱰᱤ ᱚᱠᱟᱥᱮᱱ ᱵᱚᱱ ᱧᱟᱢ ᱧᱚᱜᱼᱟ ᱚᱱᱛᱮ ᱜᱮᱵᱚᱱ ᱪᱟᱞᱟᱣ ᱧᱚᱜᱚᱜᱼᱟ
ᱦᱮᱸ ᱨᱚᱦᱚᱭ ᱠᱚ ᱥᱟᱹᱨᱫᱤ ᱧᱚᱜ ᱞᱮᱱᱠᱷᱟᱱ ᱫᱚ ᱦᱟᱸᱜ ᱛᱚᱠᱷᱚᱱ ᱫᱚ ᱦᱟᱜ ᱢᱟᱱᱮ ᱚᱠᱟᱥᱮᱫ ᱵᱮᱥᱤ ᱧᱚᱜ ᱠᱟᱹᱣᱰᱤ ᱧᱟᱢᱚᱜ ᱠᱟᱱᱟ ᱚᱱᱛᱮ ᱜᱮᱵᱚᱱ ᱪᱟᱞᱟᱜ-ᱟ ᱚᱱᱮ ᱚᱱᱠᱟ ᱧᱚᱜ
ᱦᱮ ᱟᱵᱚ ᱥᱟᱱᱛᱟᱲ ᱠᱚᱴᱷᱮᱱ ᱫᱚ ᱠᱟᱹᱣᱰᱤ ᱠᱚᱫᱚ ᱩᱱᱟᱹᱜ ᱵᱟᱝ ᱛᱟᱦᱮᱱᱟ ᱛᱚ ᱦᱟᱹᱱᱤ ᱡᱟᱦᱟᱭ ᱦᱚᱣᱟᱜ ᱩᱱᱤ ᱜᱮᱵᱚᱱ ᱪᱟᱞᱟᱣ ᱟᱫᱮ ᱛᱮ ᱩᱱᱤ ᱴᱷᱮᱱ ᱜᱮᱵᱚᱱ ᱨᱚᱦᱚᱭ ᱵᱟᱲᱟ ᱠᱮᱫ ᱛᱮ ᱟᱫᱚ ᱠᱟᱹᱣᱰᱤ ᱡᱚᱠᱷᱚᱱ ᱮᱢᱟᱜ ᱵᱚᱱᱟ ᱤᱧ ᱡᱚᱠᱷᱚᱱ ᱫᱚ ᱦᱟᱜ ᱟᱵᱚ ᱛᱮ ᱞᱟᱡ ᱞᱟᱹᱜᱤᱫ ᱦᱟᱜ ᱪᱟᱣᱞᱮ ᱵᱚᱱ ᱠᱤᱨᱤᱧᱟ ᱥᱮ ᱥᱚᱵᱽᱡᱤ ᱠᱚᱵᱚᱱ ᱠᱤᱨᱤᱧ ᱵᱟᱲᱟᱭ ᱛᱮ ᱚᱱᱟ ᱠᱚᱵᱚᱱ ᱡᱚᱢ ᱵᱟᱲᱟᱭᱟ
ᱦᱮᱸ
ᱛᱟᱦᱞᱮ ᱜᱚᱝᱠᱮ ᱚᱱᱛᱮ ᱫᱟᱜ ᱠᱚᱨᱮᱱᱟᱜ ᱠᱷᱚᱵᱚᱨ ᱫᱚ ᱪᱮᱫ ᱞᱮᱠᱟ
ᱟᱞᱮᱥᱮᱱ ᱫᱚ ᱫᱟᱜ ᱫᱚ ᱯᱩᱨᱟᱹ ᱯᱮᱨᱮᱡ ᱮ ᱜᱚᱫ ᱠᱟᱜᱼᱟ ᱟᱞᱮ ᱥᱮᱱ ᱫᱚ ᱾ ᱢᱟᱱᱮ ᱨᱚᱦᱚᱭ ᱠᱚ ᱠᱟᱹᱴᱤᱡ ᱡᱩᱫᱤ ᱡᱟᱹᱥᱛᱤ ᱨᱚᱦᱚᱭᱟᱜ ᱡᱩᱫᱤ ᱵᱟᱝ ᱦᱩᱭ ᱟᱠᱟᱱ ᱛᱟᱢᱟ ᱟᱫᱚ ᱫᱟᱜ ᱠᱚ ᱞᱤᱸᱜᱤ ᱟᱸᱬᱜᱚ ᱞᱮᱱᱠᱷᱟᱱ ᱟᱫᱚ ᱡᱩᱫᱤ ᱫᱟᱜ ᱡᱟᱹᱲᱤ ᱤᱫᱤᱭᱮᱫᱼᱟ ᱟᱢ ᱨᱚᱦᱚᱭᱮᱜᱼᱟ ᱛᱟᱦᱚᱞᱮ ᱠᱷᱟᱱ ᱚᱱᱟ ᱛᱚ ᱛᱚᱞᱟ ᱠᱚᱫᱚ ᱦᱟᱜ ᱛᱩᱫ ᱤᱫᱤᱜ ᱠᱟᱱᱟ ᱚᱱᱮ ᱚᱱᱠᱟ ᱢᱟᱱᱮ ᱯᱩᱨᱟᱹ ᱚᱲᱟᱜ ᱫᱷᱟᱹᱨᱤᱡ ᱫᱟᱜ ᱠᱚ ᱦᱮᱡ ᱠᱟᱜ ᱞᱮᱭᱟᱜ ᱟᱞᱮ ᱫᱚ
ᱚ ᱢᱟᱱᱮ ᱟᱹᱰᱤ ᱡᱟᱹᱥᱛᱤ ᱜᱮ ᱫᱟᱜ ᱠᱟᱫᱟ ᱚᱱᱛᱮ ᱫᱚ
ᱦᱮᱸ ᱦᱮᱸ ᱟᱞᱮ ᱱᱚᱛᱮ ᱟᱞᱮ ᱥᱮᱱ ᱫᱚ ᱦᱟᱸᱜ ᱫᱟᱜ ᱡᱟᱹᱲᱤ ᱠᱚᱫᱚ ᱩᱰᱤ ᱵᱷᱟᱜᱤ ᱜᱮ ᱦᱩᱭ ᱠᱟᱱᱟ ᱾ ᱢᱟᱱᱮ ᱵᱤᱥᱤᱨ ᱵᱷᱟᱜ ᱛᱮ ᱫᱟᱜ ᱡᱟᱹᱲᱤ ᱫᱚ ᱞᱟᱜᱟᱛᱟᱨ ᱜᱮ ᱢᱮᱱᱟᱜ ᱠᱟᱜᱼᱟ ᱾ ᱚᱲᱟᱜ ᱠᱷᱚᱱᱟᱜ ᱜᱮ ᱴᱷᱤᱠ ᱴᱷᱟᱠ ᱵᱟᱞᱮ ᱩᱰᱩᱠ ᱫᱟᱲᱮᱭᱟᱜ ᱠᱟᱱᱟ ᱾ ᱢᱤᱫ ᱥᱚᱢᱚᱭ ᱞᱮ ᱨᱚᱦᱚᱭ ᱠᱮᱫ ᱠᱷᱟᱱ ᱫᱚ ᱟᱨ ᱢᱤᱫ ᱥᱚᱢᱚᱭ ᱫᱚ ᱦᱟᱸᱜ ᱵᱟᱞᱮ ᱨᱚᱦᱚᱲ ᱫᱟᱲᱮᱭᱟᱜᱼᱟ ᱾ ᱱᱤᱭᱟᱹ ᱥᱚᱢᱚᱭ ᱫᱚ ᱫᱟᱜ ᱠᱮᱫ ᱠᱷᱟᱱ ᱫᱚ ᱟᱫᱚ ᱠᱤᱪᱷᱩ ᱜᱟᱱ ᱛᱚ ᱛᱚᱞᱟ ᱠᱚᱫᱚ ᱵᱮᱠᱟᱨᱮᱱ ᱛᱟᱞᱮᱭᱟ ᱥᱮᱭᱟᱭᱮᱱᱟ ᱾
ᱚ ᱟᱫᱚ ᱵᱟᱱ ᱞᱮᱱᱠᱷᱟᱱ
ᱦᱩᱸ ᱦᱩᱸ ᱚᱱᱟ ᱛᱮ ᱟᱫᱚ ᱫᱚᱥᱨᱟ ᱛᱮ ᱟᱞᱮ ᱫᱚ ᱦᱟᱸᱜ ᱛᱚᱞᱟ ᱠᱚᱫᱚ ᱞᱮ ᱜᱤᱲᱤᱭᱮᱫᱟ ᱾
ᱦᱮᱸ ᱾
ᱩᱰᱤ ᱜᱟᱱᱮ ᱠᱷᱟᱨᱟᱯ ᱩᱰᱤ ᱜᱟᱱᱮ ᱠᱷᱟᱨᱟᱯ ᱠᱮᱫ ᱛᱟᱞᱮᱭᱟ ᱚᱱᱟᱜᱮ ᱟᱹᱲᱤᱥ ᱧᱚᱜ ᱞᱮ ᱵᱩᱡᱷᱟᱹᱣᱮᱫ-ᱟ ᱡᱮ ᱠᱟᱹᱣᱰᱤ ᱠᱟᱹᱣᱰᱤ ᱮᱢ ᱠᱟᱛᱮᱫ ᱦᱩᱲᱩ ᱠᱚ ᱦᱟᱛᱟᱣ ᱦᱩᱭᱮᱱᱟ ᱾ ᱪᱟᱨᱟ ᱞᱟᱹᱜᱤᱫ ᱛᱮ ᱛᱟᱯᱚᱨᱮ ᱚᱱᱟ ᱡᱩᱫᱤ ᱠᱷᱩᱛᱤ ᱮᱸ ᱠᱷᱩᱛᱤᱭᱟᱭ ᱟᱫᱚ ᱠᱟᱹᱴᱤᱡ ᱟᱹᱲᱤᱥ ᱧᱚᱜ ᱵᱩᱡᱟᱹᱜ ᱠᱟᱱᱟ ᱟᱫᱚ ᱠᱟᱹᱣᱰᱤ ᱵᱟᱝᱠᱷᱟᱱ ᱧᱟᱢᱟᱢ ᱚᱠᱟᱨᱮ ᱟᱫᱚ ᱦᱟᱸᱰᱮ ᱱᱟᱰᱮ ᱠᱷᱚᱱᱟᱜ ᱠᱟᱹᱣᱰᱤ ᱡᱚᱛᱚ ᱡᱚᱛᱚᱱ ᱧᱟᱢ ᱠᱟᱛᱮᱫ ᱟᱹᱜᱩ ᱦᱩᱭ ᱞᱮᱱ ᱛᱟᱦᱮᱸᱜᱼᱟ ᱾ ᱛᱟᱦᱞᱮ ᱡᱟᱦᱟᱭ ᱜᱮ ᱱᱤᱭᱟᱹᱛᱮ ᱨᱮᱦᱚᱸ ᱞᱟᱡ ᱵᱤ ᱦᱩᱭᱩᱜᱼᱟ ᱾
ᱟᱪᱪᱷᱟ ᱢᱟ ᱚᱱᱟᱜᱮ ᱠᱟᱹᱣᱰᱤ ᱢᱤ ᱦᱚᱸ ᱚᱱᱠᱟ ᱵᱟᱹᱱᱩᱜ ᱾ ᱛᱚᱻ ᱚᱱᱟ ᱡᱟ ᱡᱚᱜᱟᱲ ᱠᱟ ᱼᱛᱮᱫ ᱪᱟᱨᱟ ᱵᱚᱱ ᱦᱟᱛᱟᱣᱟ ᱱᱚᱝᱠᱟ ᱫᱟᱜ ᱡᱟᱹᱯᱩᱫ ᱠᱚᱨᱮ ᱡᱟᱹᱥᱛᱤ ᱞᱮᱱᱠᱷᱟᱱ ᱫᱚ ᱟᱨ ᱪᱤᱠᱟᱹᱛᱮ ᱟᱨᱦᱚ ᱚᱱᱟ ᱚᱱᱟ ᱪᱟᱨᱟ ᱢᱟ ᱟᱵᱚ ᱱᱚᱥᱴᱚᱭᱮᱱ ᱛᱟᱢᱟ ᱾ ᱯᱩᱨᱟᱹᱴᱟᱜ ᱪᱟᱨᱟ ᱜᱮ ᱱᱚᱥᱴᱚᱭᱮᱱ ᱛᱟᱵᱚᱱᱟ ᱮᱱᱠᱷᱟᱱ ᱟᱨ ᱫᱚᱲᱦᱟ ᱪᱟᱨᱟ ᱫᱚ ᱦᱟᱛᱟᱣ ᱞᱟᱹᱜᱤᱫ ᱛᱮ ᱟᱨᱚ ᱠᱟᱹᱣᱰᱤ ᱨᱚ ᱡᱚᱜᱟᱲ ᱦᱳᱭᱳᱜᱼᱟ ᱩᱱ ᱾
ᱦᱩᱸ ᱦᱩᱸ ᱟᱵᱚ ᱴᱷᱮᱱ ᱢᱟ ᱚᱱᱠᱟ ᱠᱟᱹᱣᱰᱤ ᱠᱚᱢᱟ ᱴᱷᱤᱠ ᱴᱷᱟᱠ ᱮᱱᱛᱮ ᱡᱟᱦᱟᱸᱭᱮᱢ ᱠᱚᱭᱮ ᱨᱮᱦᱚᱸ ᱩᱱᱤ ᱦᱚᱸ ᱞᱟᱹᱭᱟᱢᱟᱭ ᱞᱮ ᱠᱟᱹᱣᱰᱤ ᱮᱢ ᱫᱟᱲᱮᱭᱟᱹᱧᱟ ᱥᱮ ᱵᱟᱭ ᱮᱢ ᱫᱟᱲᱮᱭᱟᱹᱧᱟ ᱮᱢᱟᱭᱟᱹᱧ ᱾ ᱚᱝᱠᱟ ᱜᱮ ᱡᱩᱫᱤ ᱨᱮᱸᱜᱮᱡ ᱱᱟᱪᱟᱨ ᱧᱚᱜ ᱮ ᱧᱮᱞ ᱠᱮᱜ ᱢᱮᱠᱷᱟᱱ ᱫᱚᱸ ᱞᱟᱹᱭᱟ ᱛᱚ ᱵᱟᱹᱧ ᱮᱢᱟᱢᱟ ᱵᱟᱹᱱᱩᱜ ᱟᱹᱱᱤᱡ ᱾ ᱠᱟᱹᱣᱰᱤ ᱫᱚ ᱟᱞᱮ ᱴᱷᱮᱱ ᱫᱚ ᱾ ᱟᱫᱚ ᱩᱱᱤ ᱫᱚ ᱚᱠᱟ ᱞᱮᱠᱟᱨᱮ ᱫᱚᱥᱨᱟ ᱩᱱᱤ ᱴᱷᱮᱱ ᱪᱟᱞᱟᱣ ᱠᱟᱛᱮ ᱠᱚᱭ ᱠᱟᱛᱮ ᱮᱢ ᱟᱹᱜᱩᱭ ᱛᱟᱭ ᱠᱟᱹᱣᱰᱤ ᱟᱹᱜᱩ ᱠᱟᱛᱮᱜ ᱟᱫᱚ ᱟᱢ ᱫᱚ ᱪᱟᱨᱟᱢ ᱟᱠᱠᱷᱤᱨᱤᱧ ᱟᱹᱜᱩᱭᱟ ᱥᱮ ᱦᱟᱹᱱᱤ ᱴᱷᱮᱱ ᱠᱷᱚᱱᱟᱜ ᱫᱷᱟᱨ ᱩᱫᱷᱟᱹᱨ ᱠᱟᱛᱮᱢ ᱟᱹᱜᱩᱭᱟ ᱚᱝᱠᱟ ᱦᱚᱸ ᱵᱟᱝ
ᱦᱮᱸᱻ
ᱚᱱᱟ ᱛᱮᱜᱮ ᱟᱞᱮ ᱥᱮᱱ ᱫᱚ ᱢᱤᱫ ᱢᱤᱜ ᱢᱤᱜ ᱫᱚᱢᱮ ᱢᱤᱢᱤᱫ ᱜᱮᱞᱮ ᱨᱚᱦᱚᱭᱟ ᱡᱟᱹᱥᱛᱤ ᱫᱚ ᱵᱟᱞᱮ ᱨᱚᱦᱚᱭᱟ ᱚᱝᱠᱟ ᱠᱟ- ᱠᱟᱹᱣᱰᱤ ᱠᱚ ᱵᱟᱝ ᱠᱷᱟᱹᱛᱤᱨ ᱜᱮ ᱪᱟᱨᱟ ᱠᱚ ᱠᱷᱩᱵ ᱵᱟᱞᱮ ᱟᱹᱜᱩ ᱫᱟᱲᱮᱭᱟᱜ ᱠᱷᱟᱹᱛᱤᱨ ᱜᱮ ᱟᱫᱚ ᱡᱟ ᱜᱮ ᱢᱤᱫ ᱵᱤᱜᱷᱟᱹ ᱵᱟᱨ ᱵᱤᱜᱷᱟᱹ ᱜᱮᱞᱮ ᱪᱟᱥᱟ ᱟᱫᱚ ᱚᱱᱟ ᱠᱷᱚᱱᱟᱜ ᱵᱟᱹᱲᱛᱤ ᱫᱚ ᱵᱟᱞᱮ ᱪᱟᱥ ᱫᱟᱲᱮᱭᱟᱜᱼᱟ ᱾
ᱢᱟᱱᱮ ᱪᱟᱨᱟ ᱜᱮ ᱡᱩᱫᱤ ᱱᱚᱝᱠᱟ ᱱᱚᱥᱴᱚᱭᱟᱭ ᱟᱫᱚᱢ ᱪᱤᱠᱟᱹ ᱫᱟᱲᱮᱭᱟᱜᱼᱟ ᱢᱟ ᱾
ᱩᱸ ᱦᱩᱸ ᱟᱫᱚ ᱛᱤᱱᱟᱹᱜ ᱜᱟᱱ ᱚᱝᱠᱟ ᱪᱟᱨᱟ ᱟᱹᱜᱩ ᱠᱟᱛᱮᱫ ᱟᱢᱮᱢ ᱮᱨᱟ ᱥᱮ ᱟᱢᱮᱢ ᱨᱚᱦᱚᱭᱟ
ᱦᱩᱸ ᱾
ᱟᱫᱚ ᱡᱩᱫᱤ ᱟᱢ ᱰᱷᱮᱨ ᱧᱚᱜ ᱪᱟᱨᱟ ᱟᱹᱜᱩ ᱠᱟᱛᱮ ᱢᱚᱬᱮ ᱛᱩᱨᱩᱭ ᱵᱤᱜᱷᱟᱹ ᱜᱟᱱ ᱥᱮ ᱢᱚᱬᱮ ᱛᱩᱨᱩᱭ ᱠᱟᱴᱷᱟ ᱜᱟᱱᱮᱢ ᱵᱟᱠᱷᱨᱟᱢ ᱤᱭᱟᱹ ᱮᱨ ᱠᱟᱜᱼᱟ ᱚᱸᱰᱮ ᱡᱩᱫᱤ ᱟᱢ ᱡᱷᱚᱛᱚ ᱡᱩᱫᱤ ᱫᱟᱜ ᱡᱟᱹᱲᱤ ᱛᱮᱜᱮ ᱱᱚᱥᱴᱚ ᱜᱤᱰᱤᱭᱟᱭ ᱥᱮ ᱟᱫᱚ ᱚᱠᱟ ᱞᱮᱠᱮ ᱨᱮ ᱦᱟᱸᱜ ᱚᱸᱰᱮ ᱫᱚ ᱜᱟᱱᱚᱜ ᱠᱟᱱᱟ ᱾
ᱦᱮᱸ ᱪᱟᱨᱟ ᱱᱚᱥᱴᱚᱭᱱᱟ ᱜᱮ ᱥᱟᱶ ᱫᱚ ᱚᱠᱟᱨᱮᱢ ᱛᱳᱫ ᱛᱮᱢ ᱨᱚᱦᱚᱭᱟ ᱪᱮᱫ ᱮᱢ ᱨᱚᱦᱚᱭᱟ? ᱱᱚᱛᱮ ᱟᱹᱲᱤᱥ ᱦᱚᱸᱢ ᱵᱩᱡᱷᱟᱹᱣᱟ ᱾ ᱞᱟᱹᱭᱟ ᱟᱨ ᱫᱚᱲᱦᱟ ᱨᱮ ᱠᱷᱟᱴᱟᱣ ᱠᱟᱛᱮᱫ ᱟᱨᱦᱚᱸ ᱠᱟᱹᱣᱰᱤ ᱡᱚᱜᱟᱲ ᱠᱟᱛᱮᱫ ᱟᱨᱦᱚᱸ ᱪᱟᱨᱟ ᱠᱤᱨᱤᱧ ᱯᱟᱲᱟᱣ ᱟᱹᱧᱟ ᱾ ᱢᱮᱠᱷᱟᱱ
ᱤᱱᱟᱹ ᱯᱩᱛᱚᱨ ᱢᱟ ᱱᱚᱣᱟ ᱵᱟᱭ ᱦᱳᱭᱳᱜᱼᱟ ᱾
ᱩᱸ ᱦᱩᱸ
ᱢᱟᱱᱮ ᱡᱟᱦᱟᱸ ᱨᱮᱜᱮ ᱟᱢ ᱩᱱ ᱫᱚ ᱢᱟᱱᱮ ᱠᱚᱭᱮᱢ ᱪᱟᱞᱟᱜ ᱜᱮᱭᱟ ᱦᱟᱸᱜ ᱫᱮ ᱤᱢᱟᱹᱧ ᱯᱮ ᱡᱮ ᱱᱚᱝᱠᱟ ᱱᱤᱭᱟᱹ ᱦᱚᱸ ᱪᱟᱨᱟᱧ ᱦᱟᱛᱟᱣᱟ ᱟᱨ ᱦᱟᱛᱟᱣ ᱠᱟᱛᱮᱫ ᱢᱟᱱᱮ ᱡᱟᱭᱜᱮ ᱦᱟᱸᱜ ᱨᱟᱠᱟᱵ ᱛᱤᱧᱟᱹ ᱦᱟᱸᱜ ᱤᱱᱟᱹ ᱮᱢ ᱨᱩᱣᱟᱹᱲ ᱠᱟᱛᱮ ᱯᱮ ᱮᱢ ᱠᱟᱜ ᱢᱮᱱ ᱠᱟᱛᱮ ᱱᱟᱸᱜ ᱮᱢ ᱟᱹᱜᱩᱭᱟᱵᱚᱱ ᱟᱵᱚ ᱢᱟ ᱟᱨ ᱨᱮᱸᱜᱮᱡ ᱦᱚᱲ ᱪᱤᱠ ᱚᱠᱟᱨᱮᱢ ᱧᱟᱢᱟ ᱩᱱᱟᱹᱜ ᱠᱟᱹᱣᱰᱤ ᱫᱚ ᱾
ᱩᱸ ᱡᱚᱛᱚ ᱠᱟᱹᱣᱰᱤ ᱵᱟᱝ ᱛᱟᱦᱮᱱ ᱵᱩᱴ ᱫᱚ ᱚᱱᱠᱟ ᱜᱮ ᱦᱟᱱᱮ ᱱᱮᱭᱟᱹ ᱴᱷᱮᱱ ᱪᱟᱞᱟᱣ ᱠᱟᱛᱮᱫ ᱨᱮᱦᱚᱸ ᱡᱟᱦᱟᱸᱜᱮ ᱠᱟᱹᱡ ᱛᱮᱞᱟᱝ ᱠᱟᱹᱢᱤ ᱟᱨᱡᱟᱣ ᱠᱟᱛᱮᱜ ᱡᱟᱦᱟᱸᱭ ᱜᱮ ᱠᱩᱲᱟᱹᱭ ᱧᱟᱢᱚᱜᱼᱟ ᱚᱱᱟ ᱠᱚᱛᱮ ᱜᱮ ᱞᱟᱡ ᱵᱤ ᱦᱩᱭᱩᱜᱼᱟ
ᱦᱮᱸ
ᱟᱵᱚ ᱮᱢᱱᱤᱛᱮ ᱟᱵᱚ ᱥᱟᱱᱛᱟᱲ ᱚᱱᱠᱟ ᱠᱟᱹᱣᱰᱤ ᱵᱟᱹᱱᱩᱜ ᱛᱟᱵᱚᱱ ᱠᱷᱟᱹᱛᱤᱨ ᱟᱵᱚ ᱢᱟ ᱦᱟᱹᱱᱤ ᱱᱤᱭᱟᱹ ᱴᱷᱮᱱ ᱵᱚᱱ ᱪᱟᱞᱟᱜᱼᱟ ᱪᱮᱫ ᱠᱚᱠᱚ ᱞᱟᱹᱭᱟᱵᱚᱱᱟ ᱚᱱᱟ ᱜᱮᱵᱚᱱ ᱟᱸᱡᱚᱢ ᱛᱮᱵᱚᱱ ᱠᱟᱹᱢᱤᱭᱟ
ᱦᱮᱸ
ᱡᱟᱦᱟᱸ ᱠᱚᱨᱮ ᱪᱟᱞᱟᱜ ᱵᱟᱝ ᱜᱟᱱᱚᱜᱼᱟ ᱚᱱᱟ ᱨᱮᱦᱚᱸ ᱵᱚᱱ ᱚᱱᱟ ᱠᱚᱨᱮ ᱵᱚᱱ ᱪᱟᱞᱟᱜ ᱛᱮᱵᱚᱱ ᱟᱵᱚ ᱠᱟᱹᱣᱰᱤ ᱞᱤᱜᱤᱜ ᱫᱚ ᱟᱵᱚ ᱡᱤᱣᱤ ᱦᱚᱸᱵᱚᱱ ᱮᱢ ᱫᱟᱲᱮᱭᱟᱜ ᱞᱮᱠᱟᱱ ᱠᱟᱛᱷᱟ ᱠᱟᱱᱟ ᱾
ᱦᱩᱸ ᱢᱟᱱᱮ ᱞᱟᱡ ᱛᱮ ᱡᱟᱦᱟᱸ ᱞᱮᱠᱟᱛᱮ ᱵᱟᱧᱪᱟᱣ ᱦᱳᱭᱳᱜᱼᱟ ᱢᱟᱱᱮ ᱱᱤᱡᱮᱨᱟᱜ ᱡᱟᱦᱟᱸ ᱜᱷᱟᱨᱚᱸᱡᱽ ᱢᱮᱱᱟᱜ ᱟᱠᱟᱜ ᱠᱚᱣᱟ ᱜᱤᱫᱽᱨᱟᱹ ᱢᱮᱱᱟᱜ ᱟᱠᱟᱫ ᱠᱚᱣᱟ ᱜᱤᱫᱽᱨᱟᱹ ᱵᱟᱹᱦᱩ ᱢᱮᱱᱟᱜ ᱠᱟ ᱟᱭᱳᱵᱟ ᱢᱮᱱᱟᱜ ᱠᱚᱣᱟ ᱩᱱᱠᱩ ᱫᱚ ᱡᱟᱦᱟᱸ ᱞᱮᱠᱟᱛᱮ ᱡᱚᱢ ᱪᱚ ᱠᱚ ᱦᱳᱭᱳᱜᱼᱟ ᱥᱮ
ᱩᱸ ᱦᱩᱸ ᱦᱩᱸ ᱟᱨ ᱩᱝᱠᱩ ᱵᱟᱢ ᱡᱚᱢ ᱪᱚ ᱞᱮᱠᱚ ᱠᱷᱟᱱ ᱦᱟᱸᱜ ᱪᱮᱜ ᱠᱟᱨᱮ ᱜᱟᱱᱚᱜ ᱠᱟᱱᱟ ᱦᱮᱭᱛᱚ ᱢᱟᱲᱟᱝ ᱠᱷᱚᱱᱟᱜ ᱡᱟᱱᱟᱢ ᱟᱭᱳ ᱥᱮ ᱡᱟᱱᱟᱢ ᱵᱟᱵᱟ ᱢᱮᱱᱟᱜ ᱟᱠᱟᱫᱮᱭᱟ ᱢᱟᱱᱮ ᱩᱱᱤ ᱜᱮᱛᱚ ᱦᱟᱸᱜ ᱟᱵᱚ ᱢᱟᱭ ᱩᱭᱦᱟᱹᱨ ᱵᱚᱱᱟᱭ ᱥᱮ
ᱦᱮᱸ
ᱦᱮᱸ ᱚᱱᱟ ᱠᱷᱟᱹᱛᱤᱨ ᱚᱱᱟ ᱠᱷᱟᱹᱛᱤᱨ ᱟᱵᱚ ᱡᱟᱦᱟᱸ ᱨᱮᱜᱮ ᱠᱚ ᱞᱟᱹᱭᱟᱵᱚᱱᱟ ᱚᱸᱰᱮ ᱜᱮᱵᱚᱱ ᱪᱟᱞᱟᱜ ᱛᱮ ᱚᱸᱰᱮ ᱠᱷᱚᱱᱟᱜ ᱜᱮ ᱠᱟᱹᱣᱰᱤ ᱠᱚ ᱠᱟᱹᱡ ᱠᱟᱹᱡ ᱵᱚᱱ ᱟᱹᱜᱩ ᱡᱚᱝ ᱛᱮ ᱚᱱᱟ ᱠᱚᱵᱚᱱ ᱫᱚᱦᱚ ᱡᱟᱣᱨᱟᱭᱟ
ᱵᱮᱥᱤᱨ ᱵᱷᱟᱜᱽᱛᱮ ᱧᱮᱞᱚᱜ ᱠᱟᱱᱟ ᱛᱚ ᱟᱵᱚ ᱥᱟᱱᱛᱟᱲ ᱴᱷᱮᱱ ᱢᱟ ᱤᱱᱟᱹᱜ ᱠᱟᱹᱣᱰᱤ ᱵᱟᱹᱱᱩᱜᱼᱟ ᱦᱟᱹᱱᱤ ᱱᱤᱭᱟᱹ ᱴᱷᱮᱱ ᱜᱮᱵᱚᱱ ᱠᱟᱹᱢᱤ ᱵᱚᱱ ᱪᱟᱞᱟᱣ ᱵᱟᱲᱟᱜ ᱠᱟᱱᱟ ᱚᱝᱠᱟ ᱮ ᱠᱟᱹᱣᱰᱤ ᱟᱨᱡᱟᱣ ᱞᱟᱹᱜᱤᱫ ᱫᱚ ᱡᱟᱦᱟᱸᱭ ᱜᱮ ᱠᱟᱹᱡ ᱛᱟᱞᱟᱝᱮ ᱞᱟᱹᱭᱟᱜ ᱢᱮᱠᱷᱟᱱ ᱫᱚ ᱪᱚ ᱚᱸᱰᱮ ᱠᱟᱹᱢᱤ ᱦᱩᱭᱩᱜᱼᱟ ᱠᱟᱹᱣᱰᱤ ᱧᱟᱢᱚᱜ ᱠᱟᱱᱟ ᱟᱞᱮ ᱪᱚ ᱛᱚᱵᱮ ᱟ ᱮᱢᱱᱤᱛᱮ ᱨᱮᱸᱜᱮᱡ ᱛᱮ ᱢᱮᱱᱟᱜ ᱢᱮ ᱨᱮᱦᱚᱸ ᱠᱟᱹᱣᱰᱤ ᱞᱟᱹᱜᱤᱫ ᱫᱚᱢ ᱪᱟᱞᱟᱣᱮᱱ ᱜᱮᱭᱟ
ᱦᱮᱸ ᱦᱮᱸ
ᱟᱵᱚᱢᱟ ᱮᱴᱟᱜ ᱦᱚᱲ ᱞᱮᱠᱟᱢᱟ ᱠᱟᱹᱣᱰᱤ ᱵᱟᱝᱠᱷᱟᱱ ᱢᱟ ᱪᱮᱫ ᱦᱚᱸ ᱵᱟᱝ ᱜᱟᱱᱚᱜ
ᱟᱨ ᱱᱤᱛᱚᱜ ᱪᱮᱫ ᱦᱚᱸ ᱵᱟᱝ ᱜᱮᱭ ᱜᱟᱱᱚᱜᱼᱟ ᱾ ᱟᱨ ᱟᱵᱚ ᱢᱟ ᱨᱮᱸᱜᱮᱡ ᱦᱚᱲ ᱴᱟᱴ ᱚᱱᱠᱟᱜᱮ ᱚᱠᱟᱨᱮᱢ ᱧᱟᱢ ᱠᱚᱣᱟ ᱵᱟᱢ ᱠᱟᱹᱢᱤ ᱞᱮᱠᱟᱡ ᱫᱚ
ᱧᱟᱢ ᱦᱚ ᱚᱠᱟᱨᱮᱢ ᱧᱟᱢᱟ ᱥᱩᱴᱷᱤᱠ ᱡᱩᱫᱤ ᱠᱟᱹᱣᱰᱤ ᱵᱟᱢ ᱧᱟᱢᱟ ᱟᱫᱚ ᱡᱟᱦᱟᱱᱟᱜ ᱦᱚᱸ ᱡᱩᱫᱤᱢ ᱢᱚᱱᱮᱭᱟ ᱡᱮ ᱦᱟᱯᱮ ᱠᱟᱹᱴᱤᱡ ᱚᱱᱟ ᱮᱴᱟᱜ ᱮᱴᱟᱜ ᱵᱟᱡᱟᱨ ᱥᱮᱱ ᱥᱮ ᱮᱴᱟᱜ ᱚᱱᱟ ᱤᱭᱟᱹ ᱥᱮᱱᱤ ᱚᱱᱠᱟ ᱚᱠᱟ ᱠᱚᱨᱮ ᱵᱚᱸᱜᱟ ᱠᱚ ᱦᱩᱭᱩᱜᱼᱟ ᱚᱱᱟ ᱠᱚᱨᱮ ᱪᱟᱞᱟᱣ ᱠᱟᱛᱮᱜ ᱛᱮ ᱡᱮ ᱵᱚᱸᱜᱟ ᱠᱩᱧ ᱮᱢᱟ ᱚᱱᱠᱟ ᱦᱚᱸ ᱵᱟᱝ ᱜᱟᱱᱚᱜ ᱠᱟᱱ ᱛᱟᱵᱚᱱᱟ ᱟᱵᱚ ᱴᱷᱮᱱ ᱦᱮᱸ ᱜᱮ ᱟᱵᱚ ᱚᱱᱠᱟ ᱵᱮᱥ ᱞᱟᱹᱜᱤᱫ ᱛᱮᱜᱮ ᱠᱟᱹᱣᱰᱤ ᱠᱚᱵᱚᱱ ᱡᱚᱜᱟᱣ ᱡᱚᱛᱚᱱᱟ᱾ ᱚᱱᱠᱟ ᱦᱤᱥᱟᱹᱵᱽ ᱛᱮ ᱟᱵᱚ ᱵᱚᱱ ᱠᱟᱹᱢᱤ